ᱦᱮᱞᱳ
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ, ᱟᱹᱞᱤᱧᱟᱜ ᱨᱚᱲ ᱠᱤ ᱟᱸᱡᱚᱢᱚᱜ ᱠᱟᱱᱟ ᱾
ᱦᱮᱸ ᱟᱸᱡᱚᱢ ᱦᱤᱡᱩᱜ ᱠᱟᱱᱟ ᱦᱟᱸᱜ ᱱᱤᱛᱚᱜ ᱫᱷᱟᱵᱤᱜ ᱢᱟ ᱱᱟᱯᱟᱭ ᱜᱮ, ᱟᱨ ᱟᱹᱞᱤᱧᱟᱜ ᱪᱮᱫ ᱞᱮᱠᱟ?
ᱦᱮᱸ ᱟᱵᱤᱱᱟᱜ ᱨᱚᱲ ᱦᱚᱸ ᱟᱸᱡᱚᱢ ᱜᱮ ᱟᱸᱡᱚᱢᱚᱜ ᱠᱟᱱᱟ ᱱᱟᱯᱟᱭ ᱜᱮ᱾
ᱟᱪᱪᱷᱟ ᱟᱪᱪᱷᱟ᱾ ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟ ᱯᱮ?
ᱦᱮᱸ ᱦᱮᱸ ᱟᱞᱮ ᱫᱚ ᱱᱟᱯᱟᱭ ᱵᱟᱲᱟᱭ ᱜᱮᱭᱟᱞᱮ ᱟᱨ ᱟᱹᱵᱮᱱ ᱚᱠᱟ ᱞᱮᱠᱟ ᱢᱮᱱᱟᱜ ᱵᱤᱱᱟ?
ᱦᱩᱸ ᱦᱩᱸ ᱟᱞᱤᱧ ᱦᱚᱸ ᱱᱚᱜᱼᱚᱭ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱤᱧᱟ᱾ ᱟᱨ ᱚᱲᱟᱜ ᱠᱚᱨᱮ ᱦᱚᱸ ᱢᱟᱱᱮ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ᱾
ᱦᱮᱻ ᱦᱮᱸ ᱾ ᱟᱪᱪᱷᱟ ᱛᱟᱦᱚᱞᱮ ᱱᱚᱜᱼᱚᱭ ᱮ ᱢᱟᱱᱮ ᱡᱟᱦᱟᱱᱟᱜ ᱢᱤᱫᱴᱮᱡ ᱴᱚᱯᱤᱠ ᱪᱮᱛᱟᱱ ᱵᱚᱱ ᱜᱟᱞᱢᱟᱨᱟᱣ ᱞᱤᱜᱤ ᱦᱳᱭ᱾
ᱮᱠᱟᱞ ᱮᱠᱟᱞ ᱾
ᱚᱱᱠᱟᱱ ᱡᱩᱫᱤ ᱡᱟᱦᱟ ᱱᱟᱜ ᱴᱚᱯᱤᱠ ᱵᱤᱱ ᱩᱭᱦᱟᱹᱨᱮᱜᱼᱟ ᱛᱟᱦᱚᱞᱮ ᱵᱤᱱ ᱞᱟᱹᱭ ᱵᱤᱱ᱾ ᱛᱚ ᱚᱱᱟ ᱪᱮᱛᱟᱱ ᱵᱚᱱ ᱜᱟᱞᱢᱟᱨᱟᱣᱼᱟ ᱠᱟᱹᱴᱤᱡ, ᱢᱟᱱᱮ ᱡᱟ ᱦᱟᱱᱟᱜ ᱜᱮ᱾
ᱮᱠᱟᱞ ᱮᱠᱟᱞ ᱮ ᱢᱟᱱᱮ ᱱᱮᱛᱟᱨ ᱢᱟ ᱦᱟᱸᱜ ᱱᱚᱜᱼᱚᱭ ᱪᱟᱥᱵᱟᱥ ᱟᱹᱰᱤ ᱡᱟᱹᱥᱛᱤ ᱜᱮ ᱦᱩᱭᱩᱜ ᱠᱟᱱᱟ ᱾ ᱟᱫᱚ ᱪᱟᱥᱵᱟᱥ ᱢᱟ ᱟᱭᱢᱟ ᱱᱚᱝᱠᱟ ᱜᱟᱞᱢᱟᱨᱟᱣ ᱦᱩᱭ ᱵᱟᱲᱟ ᱠᱟᱱ ᱜᱮ, ᱟᱫᱚ ᱡᱮ ᱠᱟ ᱱᱚᱜᱼᱚᱭ ᱟᱹᱞᱤᱧ ᱫᱚ ᱦᱟᱸᱜ ᱱᱚᱣᱟ ᱵᱤᱨ ᱵᱩᱨᱩ ᱫᱤᱥᱚᱢ ᱦᱚᱲ ᱞᱮᱠᱟ ᱠᱟᱱ ᱜᱮᱭᱟ ᱞᱤᱧ, ᱢᱟᱱᱮ ᱟᱞᱮ
ᱟᱪᱪᱷᱟ ᱟᱪᱪᱷᱟ ᱪᱷᱟ ᱾
ᱠᱚᱨᱮ ᱟᱹᱰᱤ ᱜᱮ ᱵᱤᱨ ᱢᱮᱱᱟᱜᱼᱟ, ᱟᱫᱚ ᱱᱚᱜᱼᱚ ᱱᱤᱭᱟᱹ ᱵᱤᱨ ᱵᱩᱨᱩ ᱵᱟᱵᱚᱫ ᱛᱮᱜᱮ ᱞᱟᱝ ᱜᱟᱞᱢᱟᱨᱟᱣ ᱞᱮᱠᱷᱟᱡ ᱡᱮ ᱵᱤᱨ ᱵᱩᱨᱩ ᱠᱚᱨᱮ ᱪᱮᱫ ᱡᱚᱼᱵᱤᱞᱤ ᱠᱚ ᱧᱟᱢᱚᱜᱼᱟ? ᱟᱨ ᱪᱮᱫ ᱡᱚᱢ ᱞᱟᱹᱠᱛᱤ ᱠᱟᱱᱟ ᱥᱮ ᱪᱮᱫ ᱟᱫᱚᱜ ᱠᱟᱱᱟ?
ᱟᱹᱞᱤᱧ ᱟᱹᱞᱤᱧ ᱞᱤᱧ ᱞᱟᱹᱭ ᱫᱟ ᱡᱮ ᱟᱹᱞᱤᱧ ᱥᱮᱫ ᱢᱟ ᱱᱚᱝᱠᱟ ᱵᱤᱨ ᱵᱩᱨᱩ ᱫᱚ ᱵᱟᱹᱱᱩᱜ ᱠᱟᱫᱟ᱾ ᱢᱟᱱᱮ ᱱᱟᱢᱟᱞ ᱫᱤᱥᱚᱢ ᱟᱞᱮ ᱥᱮᱫ᱾
ᱟᱪᱪᱷᱟ ᱟᱪᱪᱷᱟ ᱾
ᱛᱚ ᱴᱷᱤᱠ ᱜᱮᱭᱟ ᱟᱹᱵᱤᱱ ᱚᱱᱟ ᱞᱟᱹᱭ ᱵᱤᱱ ᱡᱩᱫᱤ ᱡᱟᱦᱟᱱᱟᱜ ᱵᱤᱨᱵᱩᱨᱩ ᱚᱱᱟ ᱛᱟᱦᱚᱞᱮ ᱟᱹᱞᱤᱧ ᱱᱟᱢᱟᱞ ᱫᱤᱥᱚᱢ ᱨᱮᱱᱟᱜ ᱞᱤᱧ ᱞᱟᱹᱭᱟ, ᱦᱳᱭ ᱾
ᱮᱠᱟᱞ ᱮᱠᱟᱞ ᱚᱱᱟ ᱦᱚᱸ ᱴᱷᱤᱠᱚᱜ ᱜᱮᱭᱟ ᱦᱟᱸᱜ, ᱟᱫᱚ ᱵᱤᱨ ᱵᱩᱨᱩ ᱞᱮᱠᱟᱢ ᱧᱮᱞ ᱞᱮᱠᱷᱟᱡ ᱢᱟ ᱢᱟᱱᱮ ᱡᱚ ᱵᱤᱞᱤ ᱞᱮᱠᱟ ᱛᱮᱫᱚ ᱟᱹᱰᱤ ᱡᱟᱹᱥᱛᱤ ᱜᱮ ᱱᱚᱝᱠᱟ ᱛᱟᱦᱮᱱᱟ ᱾ ᱟᱨ ᱪᱟᱞᱟᱣᱮᱱ ᱢᱤᱫ ᱪᱟᱸᱫᱳ ᱞᱟᱦᱟᱨᱮ ᱡᱮᱞᱮᱠᱟᱢ ᱧᱮᱞ ᱠᱮᱭᱟ ᱟᱹᱰᱤ ᱡᱟᱹᱥᱛᱤ ᱱᱚᱝᱠᱟ ᱥᱚ ᱠᱩᱫ ᱵᱤᱞᱤ ᱠᱚ ᱟᱹᱰᱤ ᱡᱟᱹᱥᱛᱤ ᱧᱟᱢᱚᱜ ᱠᱟᱱ ᱛᱟᱦᱮᱱᱟ ᱾
ᱟᱨ ᱱᱤᱛᱚᱜ ᱚᱠᱛᱮ ᱨᱮᱢ ᱧᱮᱞ ᱞᱮᱠᱷᱟᱡ ᱫᱚ ᱥᱩᱲᱟᱹ ᱢᱟᱴᱷᱟ ᱠᱚᱧ ᱧᱮᱞ ᱵᱟᱲᱟ ᱟᱠᱟᱫ ᱛᱟᱦᱮᱱᱟ ᱵᱤᱨ ᱵᱩᱨᱩ ᱠᱚ ᱚᱱᱛᱮᱧ ᱪᱟᱞᱟᱣ ᱞᱮᱱᱟ ᱥᱩᱲᱟᱹ ᱢᱟᱴᱷᱟ ᱠᱚᱦᱚᱸ ᱟᱹᱰᱤ ᱡᱟᱥᱛᱤ ᱜᱮ ᱢᱮᱱᱟᱜᱼᱟ ᱟᱞᱮ ᱥᱮᱫ ᱾
ᱟᱪᱪᱷᱟ ᱟᱪᱪᱷᱟ, ᱟᱪᱪᱷᱟ ᱥᱩᱲᱟᱹ ᱢᱟᱴᱷᱟ ᱢᱟᱱᱮ ᱚᱠᱟ ᱞᱮᱠᱟᱱ ᱚᱱᱟ ᱡᱚ ᱦᱩᱭᱩᱜᱼᱟ?
ᱦᱮᱸ ᱦᱮᱸ ᱞᱟᱹᱭᱮᱫ ᱛᱟᱦᱮᱸᱱ ᱱᱚᱣᱟ ᱥᱩᱲᱟᱹ ᱢᱟᱴᱷᱟ ᱫᱚ ᱦᱟᱸᱜ ᱢᱟᱱᱮ ᱠᱟᱹᱴᱤᱡ ᱠᱟᱹᱴᱤᱡ ᱛᱟᱦᱮᱱᱟ ᱱᱟᱱᱦᱟ ᱱᱟᱱᱦᱟ ᱦᱟᱸᱜ ᱟᱨ ᱜᱩᱞᱟ ᱜᱤ ᱢᱟᱱᱮ
ᱛᱚ ᱚᱱᱟ ᱫᱚ ᱦᱮᱲᱮᱢ ᱜᱮᱭᱟ ᱥᱮ ᱢᱟᱱᱮ ᱚᱱᱟ ᱠᱟᱹᱴᱤᱡ ᱮᱸ ᱻ
ᱦᱮᱸ ᱦᱮᱸ ᱞᱟᱹᱭ ᱵᱤᱱ ᱾ ᱛᱚ ᱥᱤᱵᱤᱞ ᱞᱮᱠᱟ ᱛᱮᱫᱚ ᱢᱮᱱ ᱞᱮᱠᱷᱟᱡ ᱫᱚ ᱱᱚᱣᱟ ᱫᱚ ᱦᱟᱸᱜ ᱡᱚᱡᱚ ᱢᱚᱨᱚᱡ ᱚᱠᱟ ᱠᱚ ᱢᱮᱛᱟᱜᱼᱟ ᱢᱟᱱᱮ ᱦᱮᱲᱮᱢ ᱦᱮᱲᱮᱢ ᱡᱚᱡᱚ ᱡᱚᱡᱚ ᱫᱷᱟᱨᱟ ᱱᱟᱯᱟᱭ ᱜᱮ ᱥᱤᱵᱤᱞᱟ, ᱢᱟᱱᱮ ᱱᱚᱣᱟ ᱫᱚ ᱛᱷᱩᱯᱞᱟᱹᱜ ᱜᱮᱭᱠ ᱟᱨ ᱡᱚᱠᱚᱣᱟ ᱟᱨ ᱠᱟᱹᱴᱤᱡ ᱛᱟᱦᱮᱱᱟ
ᱟᱨ ᱟᱨ ᱞᱤᱧ ᱞᱟᱹᱭᱮᱫᱟ ᱡᱮ ᱚᱱᱟ ᱵᱤᱞᱤ ᱵᱤᱞᱤ ᱠᱟᱛᱮ ᱠᱚ ᱡᱚᱢᱟ ᱥᱮ ᱦᱮᱸ ᱥᱮ?
ᱦᱮᱸ ᱦᱮᱸ ᱮᱠᱟᱞ ᱵᱤᱞᱤ ᱠᱟᱛᱮᱜ ᱜᱮ ᱡᱚᱢ ᱜᱟᱱᱚᱜᱼᱟ ᱾ ᱟᱨ ᱱᱚᱣᱟ ᱵᱮᱨᱮᱞ ᱨᱮᱢ ᱡᱚᱢ ᱞᱮᱠᱷᱟᱡ ᱫᱚ ᱮᱠᱟᱞ ᱡᱚᱡᱚ ᱜᱮ ᱵᱩᱡᱷᱟᱹᱜᱼᱟ ᱾ ᱠᱟ ᱡᱚᱢ ᱵᱟᱝ ᱱᱟᱯᱟᱭ ᱵᱟᱝ ᱦᱩᱭᱩᱜ-ᱟ᱾
ᱟᱪᱪᱷᱟ ᱟᱪᱪᱷᱟ
ᱟᱫᱚ ᱱᱚᱜᱼᱚᱭ ᱱᱤᱛᱚᱜ ᱢᱟᱱᱮ ᱢᱤᱫᱴᱟᱝ ᱡᱚᱝᱞᱤ ᱜᱟᱨᱮ ᱞᱮᱠᱟᱢ ᱢᱮᱱ ᱫᱟᱲᱮᱭᱟᱜᱼᱟ ᱥᱮ ᱢᱟᱱᱮ ᱱᱚᱝᱠᱟ ᱦᱟᱴ ᱵᱟᱡᱟᱨ ᱯᱚᱨᱟᱹ ᱱᱚᱝᱠᱟ ᱫᱚ ᱵᱟᱝ ᱧᱟᱢᱚᱜᱼᱟ ᱮᱠᱟᱞ ᱜᱮ ᱟᱨ ᱟᱨ ᱟᱹᱠᱷᱨᱤᱧ ᱦᱚᱸ ᱢᱟᱱᱮ ᱱᱚᱣᱟ ᱟᱹᱠᱷᱨᱤᱧ ᱫᱚ ᱮᱱᱛᱮᱫ ᱵᱟᱝ ᱜᱟᱱᱚᱜ-ᱟ ᱱᱚᱣᱟ ᱫᱚ ᱾ ᱠᱟᱹᱴᱤᱡ ᱠᱟᱹᱴᱤᱡ ᱛᱟᱦᱮᱱᱟ ᱛᱚ ᱟᱫᱚ ᱪᱮᱫ ᱞᱮᱠᱟᱢ ᱟᱹᱠᱷᱨᱤᱧᱟ ᱱᱚᱣᱟ ᱫᱚ ᱛᱚ ᱵᱤᱨ ᱵᱩᱨᱩ ᱠᱚᱨᱮ ᱛᱟᱦᱮᱱᱟ ᱵᱤᱨ ᱵᱩᱨᱩ ᱦᱚᱲᱜᱮ ᱵᱟᱪᱷᱟᱣ ᱫᱟᱲᱮᱭᱟᱜ-ᱟ ᱵᱚᱞᱮ ᱚᱠᱟᱴᱟᱜ ᱫᱚᱠᱚ ᱡᱚᱢᱟ ᱚᱠᱟᱴᱟᱜ ᱫᱚ ᱵᱟᱝ ᱟᱹᱛᱷᱟᱹᱣᱲᱤ ᱦᱚᱲ ᱫᱚᱢ ᱢᱮᱱᱟ ᱪᱮᱫ ᱫᱟᱨᱮ ᱠᱟᱱᱟ ᱵᱟᱝ ᱠᱟᱱᱟ ᱡᱚᱢ ᱞᱮᱠᱷᱟᱡ ᱪᱤᱠᱟᱹᱜ-ᱟ ᱵᱟ ᱵᱟᱥᱮ ᱵᱟᱝ? ᱛᱟᱦᱮᱱ ᱟᱨ ᱦᱚᱸᱧᱮᱞᱚᱜᱚᱜ ᱠᱟᱱᱟ ᱱᱚᱣᱟ ᱢᱮᱨᱞᱮᱡ ᱟᱨᱦᱚᱸ ᱠᱩᱲᱤᱫ ᱨᱟᱢᱟ ᱠᱩ ᱛᱟᱨ ᱫᱚᱦᱟ ᱢᱟᱱᱮ ᱟᱹᱰᱤ ᱡᱟᱹᱥᱛ ᱢᱟᱱᱮ ᱟᱹᱰᱤ ᱠᱚᱢ ᱠᱚ ᱵᱮᱵᱚᱦᱟᱨ ᱮᱫᱟ᱾ ᱚᱱᱟ ᱢᱤᱫᱴᱮᱱ ᱡᱟᱛᱤᱭᱳ ᱫᱟᱨᱮ ᱢᱮᱱ ᱛᱮᱠᱚ ᱴᱷᱤᱠᱟᱹᱭᱮᱫᱟ ᱟᱨ ᱵᱟᱠᱚ ᱡᱚᱢ ᱫᱟ ᱾ ᱠᱷᱟᱱ ᱵᱟᱥᱤ ᱟᱞᱮ ᱥᱮᱫ ᱞᱟᱦᱟᱛᱮ ᱢᱟᱱᱮ ᱟᱹᱰᱤ ᱡᱟᱹᱥᱛᱤ ᱜᱮ ᱱᱚᱝᱠᱟ ᱢᱮᱨᱞᱮᱡᱽ ᱥᱮ ᱱᱚᱣᱟ ᱠᱩᱲᱤᱫ ᱨᱟᱢᱟ ᱫᱟᱨᱮ ᱠᱚᱦᱚᱸ ᱛᱟᱦᱮᱸ ᱠᱟᱱᱟ ᱟᱫᱚ ᱠᱟᱹᱴᱤᱡ
ᱮᱸ ᱜᱚᱝᱠᱮ ᱚᱱᱟ ᱟ ᱟᱵᱤᱱ ᱡᱟᱦᱟ ᱞᱮᱠᱟ ᱵᱩᱡᱷᱟᱜᱟ ᱠᱩᱲᱤᱫ ᱨᱟᱢᱟ ᱦᱳᱭ ᱚᱱᱠᱟᱱ ᱠᱩᱲᱤᱫᱽ ᱨᱟᱢᱟ ᱢᱟ ᱟ ᱟᱞᱮ ᱥᱮᱫ ᱦᱚᱸ ᱟᱹᱰᱤ ᱜᱟᱱ ᱟᱹᱰᱤ ᱡᱟᱹᱥᱛᱤ ᱜᱮ ᱢᱮᱱᱟᱜ ᱠᱟᱫᱟ᱾ ᱡᱚ ᱦᱚᱸ ᱡᱚ ᱜᱮᱭᱟ ᱢᱟᱱᱮ ᱚᱱᱟ ᱯᱟ ᱟᱴᱩ ᱟᱛᱩ ᱯᱟᱥᱮ ᱨᱮᱜᱮ ᱜᱟᱰᱟ ᱢᱮᱱᱟᱜ ᱟᱠᱟᱫᱟ ᱛᱚ ᱛᱚ ᱜᱟᱰᱟ ᱨᱮᱱᱟᱜ ᱡᱟᱦᱟᱸ ᱵᱟᱸᱫ ᱛᱟᱦᱮᱱᱟ ᱦᱳᱭ ᱚᱱᱟ ᱚᱱᱟ ᱤᱭᱟᱹ ᱨᱮ ᱢᱟᱱᱮ ᱟᱹᱰᱤ ᱜᱟᱱ ᱠᱩᱲᱤᱫ ᱨᱚᱢᱟ ᱫᱟᱨᱮ ᱛᱟᱨᱯᱚᱨᱮ ᱚᱱᱠᱟᱱ ᱡᱟᱦᱟ ᱛᱤᱱᱟᱹᱜ ᱟ ᱡᱟᱹᱱᱩᱢ ᱫᱟᱨᱮ
ᱮᱠᱟᱞᱟ ᱦᱩᱸ ᱦᱩᱸ ᱥᱮ ᱢᱟᱱᱮ ᱱᱚᱣᱟ ᱠᱩᱲᱤᱫ ᱨᱟᱢᱟ ᱫᱚ ᱦᱟᱜ ᱱᱚᱣᱟ ᱵᱤᱨ ᱪᱷᱟᱰᱟ ᱠᱟᱛᱮᱜ ᱱᱚᱣᱟ ᱟᱹᱛᱷᱣᱲᱤ ᱡᱟᱭᱜᱟ ᱨᱮᱦᱚᱸ ᱧᱟᱢᱚᱜ ᱜᱮᱭᱟ ᱴᱟᱺᱰᱤ ᱠᱚᱨᱮ ᱥᱮ ᱵᱟᱝ ᱜᱷᱩᱴᱩ ᱜᱷᱩᱴᱩ ᱡᱟᱭᱜᱟ ᱨᱮ ᱚᱱᱮ ᱚᱱᱠᱟ ᱟᱨᱚᱸ ᱵᱤᱨ ᱞᱮᱠᱟ ᱛᱤᱧ ᱢᱮᱱ ᱞᱮᱠᱷᱟᱡ ᱢᱟ ᱱᱮᱛᱟᱨ ᱱᱚᱜᱚᱭ ᱪᱟᱞᱟᱣᱮᱱ ᱢᱤᱫ ᱢᱟᱦᱟ ᱞᱟᱦᱟ ᱢᱤᱫ ᱢᱟᱦᱟ ᱫᱚ ᱵᱟᱝ ᱢᱤᱫ ᱦᱟᱯᱛᱟ ᱞᱟᱦᱟ ᱱᱚᱝᱠᱟ ᱟᱹᱰᱤ ᱡᱟᱹᱥᱛᱤ ᱜᱮ ᱟᱞᱮ ᱥᱮᱫ ᱱᱚᱝᱠᱟ ᱩᱫ ᱠᱚ ᱚᱢᱚᱱ ᱵᱟᱲᱟ ᱠᱟᱱ ᱛᱟᱸᱦᱮᱱᱟ ᱾ ᱩᱫ ᱦᱟᱞᱟᱝ ᱠᱚᱞᱮ ᱪᱟᱞᱟᱣ ᱞᱮᱱᱟ ᱵᱤᱨ ᱥᱮᱫ ᱜᱮ ᱦᱟᱸᱜ ᱟᱫᱚ ᱟᱹᱰᱤ ᱱᱟᱯᱟᱭ ᱟᱫᱚ ᱟᱯᱮᱥᱮᱫ ᱱᱚᱝᱠᱟ ᱩᱫ ᱠᱚ ᱢᱮᱱᱟᱜᱼᱟ ᱥᱮ ᱮᱠᱟᱞ ᱜᱮ ᱦᱟᱸᱜ ᱯᱟᱥᱮ ᱵᱟᱹᱱᱩᱜ ᱮᱱᱛᱮ ᱟᱯᱮ ᱢᱟ ᱦᱟᱸᱜ ᱜᱷᱩᱴ
ᱦᱮᱸ ᱵᱟ ᱮᱠᱟᱞ ᱢᱟ ᱢᱟᱱᱮ ᱢᱮᱱᱟᱜ ᱜᱮᱭᱟ ᱚᱱᱟ ᱴᱟᱺᱰᱤ ᱠᱚᱨᱮ ᱡᱟᱦᱟᱸ ᱯᱷᱩᱵᱚ ᱯᱷᱩᱴᱵᱚᱞ ᱠᱷᱮᱞ ᱴᱟᱺᱰᱤ ᱠᱚ ᱢᱮᱱᱟᱜ ᱠᱟᱫᱟ ᱦᱳᱭᱥᱮ ᱮ ᱚᱱᱟ ᱠᱚᱨᱮ ᱩᱵ ᱠᱚ ᱢᱟᱱᱮ ᱚᱱᱟ ᱮ ᱪᱮᱫ ᱩᱵ ᱠᱚ ᱞᱟᱹᱭᱟ ᱚᱱᱟ ᱚᱱᱟ ᱯᱩᱥᱴᱟᱹᱣ ᱥᱟᱺᱦᱤᱡ ᱵᱟᱹᱧ ᱵᱟᱲᱟᱭᱟ ᱦᱚᱭᱛᱚ ᱠᱤᱱᱛᱩ ᱟᱸ ᱚᱸᱰᱮ ᱦᱚᱸ ᱧᱟᱢᱚᱜ ᱜᱮᱭᱟ ᱟᱨ ᱠᱤᱪᱷᱩ ᱠᱤᱪᱷᱩ ᱡᱟᱦᱟᱸ ᱮ ᱡᱮᱢᱚᱱ ᱟᱸ ᱚᱱᱟ ᱡᱟ ᱡᱮ ᱚᱱᱟ ᱤᱭᱟᱹᱨᱮ ᱪᱮᱫ ᱵᱚᱱ ᱞᱟᱹᱭᱟ ᱮᱸ ᱦᱮᱸ ᱦᱟ ᱵᱟᱲᱜᱮ ᱠᱚᱨᱮ ᱛᱟᱨᱯᱚᱨᱮ ᱚᱱᱠᱟᱱ ᱡᱟᱭᱜᱟ ᱨᱮᱜᱮ ᱧᱟᱢᱚᱜᱼᱟ ᱦᱮᱸ ᱜᱟᱡᱟᱲ ᱥᱮᱜ ᱨᱮᱜᱮ ᱾
ᱟᱪᱪᱷᱟ ᱟᱪᱪᱷᱟ ᱦᱮᱸ ᱱᱚᱜᱚ ᱱᱤᱭᱟᱹ ᱜᱟᱡᱟᱲ ᱟᱨ ᱱᱚᱣᱟ ᱵᱟᱲᱜᱮ ᱠᱚᱨᱮ ᱧᱟᱢᱚᱜ ᱚᱠᱟ ᱫᱚ ᱦᱟᱸᱜ ᱯᱩᱸᱰ ᱜᱮ ᱛᱟᱦᱮᱱᱟ ᱥᱮ ᱵᱟᱝ ᱟᱹᱰᱤ ᱡᱟᱹᱞᱤᱧ ᱨᱮᱦᱮᱫ ᱛᱮᱫ ᱛᱟᱦᱮᱱᱟ ᱚᱱᱟ ᱯᱟᱥᱮᱢ ᱢᱮᱱ ᱡᱚᱝ ᱠᱟᱱᱟ ᱥᱮ ᱵᱟ? ᱦᱮᱸ ᱚᱱᱮ ᱚᱱᱟ ᱦᱚᱸ ᱟᱞᱮᱥᱮᱜ ᱧᱟᱢᱚᱜ ᱜᱮᱭᱟ ᱟᱫᱚ ᱚᱱᱟ ᱫᱚ ᱦᱟᱸᱜ ᱟᱞᱮᱥᱮᱫ ᱫᱚ ᱢᱚᱛᱟᱢ ᱩᱫ ᱠᱚ ᱢᱮᱫ ᱛᱟ ᱟ ᱟᱫᱚ ᱚᱱᱟ ᱦᱚᱸ ᱥᱤᱵᱤᱞ ᱨᱮ ᱥᱮ ᱡᱚᱢ ᱨᱮ ᱟᱹᱰᱤ ᱱᱟᱯᱟᱭ ᱜᱮ ᱵᱩᱡᱷᱟᱹᱜᱼᱟ᱾ ᱟᱫᱚ ᱱᱚᱣᱟ ᱵᱤᱨ ᱨᱮᱫᱚ ᱦᱟᱸᱜ ᱢᱮᱱ ᱫᱟᱲᱮᱭᱟᱜᱼᱟ ᱱᱚᱣᱟ ᱢᱚᱛᱟᱢ ᱩᱫ ᱫᱚ ᱦᱟᱸᱜ ᱵᱟᱝ ᱟᱹᱰᱤ ᱠᱚᱢ ᱜᱮ ᱧᱟᱢᱚᱜᱼᱟ ᱱᱚᱣᱟ ᱵᱚᱫᱚᱞ ᱛᱮ ᱱᱚᱣᱟ ᱵᱤᱨ ᱩᱫ ᱚᱠᱟ ᱠᱚ ᱢᱮᱛᱟᱜ ᱠᱟᱱᱟ ᱚᱱᱟ ᱜᱮ ᱦᱟᱸᱜ ᱧᱟᱢᱚᱜᱼᱟ ᱾ ᱟᱫᱚ ᱵᱤᱨ ᱨᱮᱫᱚ ᱨᱚᱠᱚᱢ ᱨᱚᱠᱚᱢ ᱱᱚᱝᱠᱟ ᱩᱫ ᱛᱟᱸᱦᱮᱱᱟ ᱚᱠᱟ ᱫᱚ ᱟᱹᱰᱤ ᱦᱮᱸᱫᱮ ᱜᱮ ᱛᱟᱦᱮᱱᱟ ᱚᱠᱟ ᱫᱚ ᱟᱨᱟᱜ ᱜᱮ ᱟᱨ ᱚᱠᱟ ᱫᱚ ᱥᱟᱥᱟᱝ ᱥᱟᱥᱟᱝ ᱾
ᱟᱪᱪᱷᱟ ᱟᱪᱪᱷᱟ ᱜᱚᱝᱠᱮ ᱚᱱᱠᱟ ᱡᱟᱸᱦᱟᱸ ᱡᱟᱸᱦᱟᱸ ᱞᱟᱹᱭ ᱠᱮᱜᱼᱟ ᱟᱨᱟᱜ ᱜᱮ ᱥᱟᱥᱟᱝ ᱥᱟᱥᱟᱝ ᱦᱮᱸ ᱟᱨᱟᱜ ᱥᱟᱥᱟᱝ ᱫᱚ ᱱᱟᱦᱟᱜ ᱢᱟᱱᱮ ᱥᱮᱨᱚᱠᱚᱢ ᱫᱚ ᱵᱟᱹᱞᱤᱧ ᱧᱮᱞ ᱠᱟᱜᱼᱟ ᱟᱹᱵᱤᱱ ᱠᱤ ᱚᱱᱟ ᱟᱨᱟᱜ ᱟᱨ ᱥᱟᱥᱟᱝ ᱩᱫ ᱵᱤᱱ ᱧᱮᱞ ᱠᱟᱜ ᱜᱮᱭᱟ?
ᱮᱠᱟᱞ ᱮᱠᱟᱞ ᱟᱞᱮ ᱥᱮᱜᱢᱟ ᱮᱱᱛᱮ ᱵᱤᱨ ᱨᱮ ᱧᱟᱢᱚᱜ ᱾ ᱚᱱᱠᱟᱱ ᱩᱫ ᱫᱚ ᱦᱟᱸᱜ᱾ ᱟᱨ ᱡᱚᱢ ᱞᱮᱠᱟ ᱛᱮᱦᱚᱸ ᱟᱹᱰᱤ ᱱᱟᱯᱟᱭ ᱵᱩᱡᱷᱟᱹᱜᱼᱟ ᱾ ᱢᱟᱱᱮ ᱱᱚᱝᱠᱟ ᱟᱨᱟᱜ ᱩᱫ ᱛᱟᱦᱮᱱ ᱜᱮᱭᱟ ᱦᱟᱸᱜ ᱟᱹᱰᱤ ᱡᱟᱹᱥᱛᱤ ᱜᱮ ᱵᱤᱨ ᱨᱮᱫᱚ ᱦᱟᱸᱜ ᱟᱨᱟᱜ ᱩᱫ ᱟᱨ ᱱᱚᱣᱟ, ᱥᱟᱥᱟᱝ ᱩᱫ ᱫᱚ ᱟᱞᱮ ᱥᱮᱫ ᱫᱚ ᱟᱹᱰᱤ ᱡᱟᱹᱥᱛᱤ ᱜᱮ ᱢᱮᱱᱟᱜᱼᱟ ᱾ ᱟᱨ ᱡᱟᱭᱜᱟ ᱡᱟᱭᱜᱟ ᱨᱮ ᱱᱚᱝᱠᱟ ᱚᱠᱟ ᱢᱩᱨᱩᱢ ᱢᱩᱨᱩᱢ ᱩᱫ ᱠᱚ ᱢᱮᱛᱟᱜᱼᱟ ᱢᱤᱫᱴᱮᱱ ᱾ ᱚᱱᱟ ᱫᱚ ᱟᱹᱰᱤ ᱦᱮᱸᱫᱮ ᱜᱮ ᱛᱟᱦᱮᱱᱟ ᱟᱫᱚ ᱟᱫᱚᱢ ᱦᱚᱲ ᱫᱚ ᱱᱚᱣᱟ ᱠᱚ ᱢᱮᱱ ᱛᱟᱵᱚᱞᱮ ᱱᱚᱣᱟ ᱫᱚ ᱪᱮᱫ ᱠᱟᱱᱟ ᱩᱫ ᱠᱟᱱᱟ ᱥᱮ ᱵᱟᱝ ᱠᱟᱱᱟ ᱟᱫᱚ ᱵᱟᱠᱚ ᱡᱚᱢᱟ ᱚᱱᱟ ᱠᱚ᱾ ᱢᱮᱱᱠᱷᱟᱱ ᱚᱱᱟ ᱢᱩᱨᱩᱢ ᱩᱫ ᱜᱮ ᱟᱹᱰᱤ ᱥᱤᱵᱤᱞ ᱜᱮ ᱵᱩᱡᱷᱟᱹᱜᱼᱟ ᱚᱠᱟ ᱦᱮᱸᱫᱮ ᱜᱮ ᱛᱟᱦᱮᱱ ᱾
ᱟᱪᱪᱷᱟ ᱚᱱᱟ ᱜᱮ ᱢᱟᱱᱮ ᱟᱨᱟᱜ ᱩᱫ ᱡᱚᱠᱷᱚᱱ ᱞᱟᱹᱭ ᱠᱮᱜᱼᱟ ᱛᱚ ᱟᱞᱮ ᱥᱮᱢᱟ ᱥᱮᱨᱚ ᱨᱚᱠᱚᱢ ᱫᱚ ᱵᱟᱹᱞᱤᱧ ᱧᱮᱞᱟ ᱠᱟᱫᱟ ᱟᱨᱟᱜ ᱩᱫ ᱫᱚ ᱟᱨ ᱧᱮᱞ ᱠᱟᱛᱮ ᱦᱚᱸ ᱢᱟᱱᱮ ᱮᱵᱟᱨ ᱢᱟᱱᱮ ᱮᱠᱟᱞ ᱜᱮ ᱧᱮᱞ ᱦᱩᱭ ᱠᱟᱱᱟ ᱚᱱᱟ ᱡᱤᱱᱤᱥ ᱡᱩᱫᱤ ᱧᱮᱞ ᱠᱟᱛᱮᱜ ᱵᱚᱱ ᱡᱚᱢ ᱨᱮᱱᱟᱜ ᱟᱵᱚ ᱪᱮᱥᱴᱟᱭᱟ ᱛᱟᱦᱚᱞᱮ ᱢᱟᱱᱮ ᱠᱟᱹᱴᱤᱡ ᱵᱚᱛᱚᱨ ᱜᱮ ᱵᱩᱡᱷᱟᱹᱜᱼᱟ ᱦᱮᱸᱥᱮ ᱾ ᱛᱚ ᱚᱱᱟ ᱠᱷᱟᱹᱛᱤᱨ ᱚᱱᱟ ᱠᱷᱟᱹᱛᱤᱨ ᱜᱤᱧ ᱠᱩᱞᱤ ᱠᱮᱫᱟ᱾ ᱦᱮᱸ ᱦᱩᱸ ᱦᱩᱸ᱾
ᱚᱠᱟ ᱫᱚ ᱢᱟᱱᱮ ᱵᱤᱥ ᱥᱮ ᱮᱞᱟ ᱥᱮᱢ ᱢᱮᱱ ᱫᱟᱲᱮᱭᱟᱜᱼᱟ ᱱᱚᱣᱟ ᱨᱮ᱾ ᱱᱚᱣᱟ ᱡᱚᱢ ᱠᱟᱛᱮᱜ ᱦᱚᱲᱢᱚ ᱞᱟᱹᱜᱤᱫ ᱵᱟᱝ ᱴᱷᱤᱠᱚᱜ ᱚᱱᱮ ᱚᱱᱠᱟᱱ ᱩᱫ ᱦᱚᱸ ᱛᱟᱦᱮᱱ ᱜᱮᱭᱟ᱾ ᱚᱠᱟ ᱚᱠᱟ ᱫᱚ ᱫᱟᱨᱮ ᱠᱚᱨᱮ ᱧᱟᱢᱚᱜᱼᱟ ᱾ ᱵᱤᱧ ᱩᱫ ᱠᱚᱠᱚ ᱢᱮᱛᱟᱜᱼᱟ ᱫᱟᱨᱮ ᱩᱫ ᱠᱚᱠᱚ ᱢᱮᱛᱟᱜᱼᱟ ᱪᱮᱫ ᱩᱫ ᱠᱚᱪᱚ ᱦᱟᱱᱛᱮ ᱱᱟᱛᱮ ᱚᱱᱠᱟ ᱢᱮᱛᱟᱜᱼᱟ᱾ ᱚᱱᱮ ᱚᱱᱟ ᱠᱚᱫᱚ ᱟᱹᱰᱤ ᱵᱟᱹᱲᱤᱡ ᱡᱤᱱᱤᱥ ᱠᱟᱱᱟ ᱡᱚᱢ ᱵᱟᱝ ᱜᱟᱱᱚᱜᱼᱟ ᱟᱫᱚ ᱚᱱᱟᱛᱮ ᱢᱟᱱᱮ ᱚᱠᱚᱭ ᱵᱟᱰᱟᱭ ᱩᱱᱤ ᱜᱮ ᱱᱚᱝᱠᱟᱱ ᱫᱚ ᱢᱟᱱᱮ ᱩᱫ ᱠᱚ ᱦᱟᱞᱟᱝ ᱟᱹᱜᱩ ᱫᱚᱨᱠᱟᱨ ᱠᱟᱱ ᱛᱟᱭᱟ ᱠᱷᱟᱡ᱾ ᱟᱹᱛᱷᱟᱹᱣᱲᱤ ᱜᱮ ᱦᱟᱞᱟᱝ ᱟᱹᱜᱩ ᱞᱮᱠᱷᱟᱡ ᱩᱛᱩ ᱞᱮᱠᱷᱟᱡ ᱟᱭᱢᱟ ᱞᱮᱠᱟᱱ ᱨᱳᱜᱽ ᱟᱡᱟᱨ ᱱᱚᱝᱠᱟ ᱥᱤᱨᱡᱟᱹᱶ ᱦᱩᱭ ᱫᱟᱲᱮᱭᱟᱜᱼᱟ ᱥᱮ ᱵᱟᱝ᱾ ᱟᱨᱦᱚᱸ ᱩᱫ ᱞᱮᱠᱟ ᱛᱤᱧ ᱢᱮᱱ ᱞᱮᱠᱷᱟᱡ ᱢᱟ ᱱᱮᱛᱟᱨ ᱫᱤᱱ ᱱᱚᱝᱠᱟ ᱡᱷᱤᱯᱤᱨ ᱡᱷᱤᱯᱤᱨᱮ ᱫᱟᱜᱽ ᱠᱷᱟᱡ ᱟᱨ ᱥᱮᱛᱟᱜ ᱥᱮᱫ ᱱᱚᱝᱠᱟᱢ ᱩᱰᱩᱝ ᱞᱮᱱᱠᱟᱱ ᱱᱚᱣᱟ
ᱦᱮᱸ ᱦᱮᱸ ᱟᱪᱪᱷᱟ ᱜᱚᱝᱠᱮ ᱟᱨ ᱢᱤᱫᱴᱮᱱ ᱠᱩᱠᱞᱤ ᱢᱮᱱᱟᱜ ᱟᱠᱟᱫᱟ᱾ ᱦᱳᱭ ᱥᱮ ᱜᱚᱝᱠᱮ ᱟᱹᱞᱤᱧ ᱞᱤᱧ ᱞᱟᱹᱭ ᱮᱫᱟ ᱡᱮ ᱚᱱᱟ ᱩᱵ ᱦᱟᱞᱟᱝ ᱨᱮᱱᱟᱜ ᱦᱚᱸ ᱠᱤ ᱚᱠᱛᱚ ᱛᱟᱦᱮᱱᱟ᱾ ᱡᱮ ᱥᱮᱛᱟᱜ ᱚᱱᱟ ᱥᱤᱧ ᱢᱟᱨᱥᱟᱞ ᱞᱟᱦᱟ ᱨᱮᱜᱮ ᱩᱵ ᱦᱟᱞᱟᱝ ᱦᱩᱭᱩᱜᱼᱟ᱾ ᱚᱱᱠᱟᱱ ᱦᱚᱸ ᱢᱟᱱᱮ ᱡᱟᱦᱱᱟᱜ ᱤᱭᱟᱹ ᱢᱮᱱᱟᱜ ᱟᱠᱟᱫᱟ ᱥᱮ᱾
ᱡᱚᱛᱷᱚ ᱩᱫ ᱫᱚ ᱦᱟᱸᱜ ᱵᱟᱝ ᱢᱟᱱᱮ ᱥᱮᱛᱟᱜ ᱥᱮᱛᱟᱜ ᱫᱚ ᱢᱟᱱᱮ ᱧᱟᱢ ᱜᱮᱭᱟᱢ ᱢᱟᱱᱮ ᱠᱷᱟᱡ ᱮᱴᱟᱜ ᱦᱚᱲ ᱠᱚ ᱦᱟᱞᱟᱝ ᱤᱫᱤᱭᱟ᱾ ᱛᱚ ᱚᱱᱟ ᱞᱟᱹᱜᱤᱫ ᱢᱟᱱᱮ ᱥᱮᱛᱟᱜ ᱨᱮᱢ ᱩᱰᱩᱝᱠ ᱞᱮᱱ ᱠᱷᱟᱡ ᱫᱚ ᱧᱟᱢ ᱟᱢ ᱦᱟᱸᱜ᱾ ᱟᱨ ᱤᱧ ᱥᱮᱫ ᱛᱮᱫᱚ ᱢᱟᱱᱮ ᱢᱤᱫ ᱵᱟᱨ ᱩᱫ ᱡᱮᱞᱮᱠᱟ ᱱᱚᱣᱟ ᱚᱠᱟᱧ ᱞᱟᱹᱭᱮᱫ ᱛᱟᱦᱮᱱᱟ ᱱᱚᱣᱟ ᱫᱟᱜ ᱢᱟᱹᱰᱤ ᱩᱫ ᱚᱠᱟ ᱫᱚ ᱦᱟᱸᱜ ᱠᱷᱮᱛ ᱠᱚᱨᱮ ᱧᱟᱢᱚᱜᱼᱟ ᱠᱟᱹᱴᱤᱡ ᱠᱟᱹᱴᱤᱡ ᱡᱟᱱᱟᱢ ᱵᱟᱲᱟ ᱠᱚᱜᱼᱟ᱾ ᱟᱫᱚ ᱚᱱᱮ ᱚᱱᱟ ᱫᱚ ᱥᱮᱛᱟᱜ ᱜᱮᱢ ᱦᱟᱞᱟᱝ ᱞᱮᱠᱷᱟᱡ ᱜᱮ ᱴᱷᱤᱠ ᱦᱩᱭᱩᱜᱼᱟ, ᱵᱟᱝᱠᱷᱟᱡ ᱫᱚ ᱦᱟᱸᱜ ᱟᱭᱩᱵ ᱵᱮᱞᱟ ᱚᱠᱼᱼ ᱦᱚᱛᱮᱫ ᱛᱮᱫᱚ ᱱᱚᱣᱟ ᱫᱚ ᱡᱚᱛᱚ ᱮᱠᱫᱚᱢ ᱵᱟᱹᱲᱤᱡ ᱪᱟᱵᱟᱜᱼᱟ ᱥᱮ ᱢᱮᱱ ᱫᱟᱲᱮᱭᱟᱜᱼᱟ ᱥᱤᱛᱩᱝ᱾ ᱵᱟᱹᱲᱤᱡᱚᱜᱼᱟ ᱥᱮ ᱟᱭᱢᱟ ᱞᱮᱠᱟᱱ ᱠᱟᱨᱚᱱ ᱛᱮ
ᱟᱪᱪᱷᱟ ᱦᱳᱭ ᱦᱳᱭ ᱚᱱᱟᱜᱮ᱾
ᱵᱟᱝ ᱠᱷᱟᱡ ᱫᱟ ᱦᱟᱜ ᱱᱚᱝᱠᱟᱼᱼ ᱢᱟᱱᱮ ᱥᱮᱛᱟᱜ ᱟᱹᱭᱩᱵ ᱛᱤᱠᱤᱱ ᱱᱚᱝᱠᱟ ᱡᱚᱛᱚ ᱚᱠᱛᱮ ᱜᱮ ᱧᱟᱢᱚᱜᱼᱟ᱾ ᱟᱨ ᱟᱹᱭᱩᱵ ᱡᱚᱠᱷᱟᱡ ᱫᱚ ᱮᱱᱛᱮᱫ ᱵᱟᱢ ᱧᱮᱞ ᱧᱟᱢ ᱫᱟᱲᱮᱭᱟᱜᱼᱟ ᱥᱮ ᱵᱟᱝ ᱚᱱᱠᱟ ᱧᱩᱛ᱾ ᱧᱚᱜ ᱜᱮ ᱵᱩᱡᱷᱟᱹᱜᱼᱟ ᱟᱨ ᱚᱠᱟ ᱵᱤᱨ ᱠᱚᱨᱮᱢ ᱪᱟᱞᱟᱣ ᱞᱮᱱᱠᱷᱟᱱ ᱫᱚ ᱟᱹᱭᱩᱵ ᱫᱚ ᱦᱟᱜ ᱟᱨᱦᱚᱸ ᱵᱟᱝ ᱴᱷᱤᱠ ᱵᱟᱝ ᱴᱷᱤᱠᱚᱜᱼᱟ᱾ ᱟᱨ ᱧᱮᱞ ᱧᱟᱢ ᱦᱚᱸ ᱵᱟᱢ ᱧᱮᱞ ᱧᱟᱢᱟ ᱟᱹᱭᱩᱵ ᱚᱠᱛᱮ ᱫᱚ ᱵᱚᱛᱚᱨ ᱛᱟᱦᱮᱱᱟ᱾ ᱟᱹᱭᱩᱵ ᱤᱧ ᱪᱟᱞᱟᱣ ᱠᱚᱜᱼᱟ ᱟᱨ ᱧᱤᱫᱟᱹ ᱞᱮᱱᱠᱟᱡ ᱪᱮᱫ ᱠᱚ ᱪᱤᱠᱟᱹ ᱵᱟᱝ ᱦᱩᱭᱩᱜᱼᱟ᱾
ᱦᱮᱸ ᱦᱮᱸ ᱜᱚᱝᱠᱮ ᱴᱷᱤᱠ᱾
ᱟᱫᱚ ᱦᱮᱸ ᱞᱟᱹᱭ ᱵᱤᱱ ᱞᱟᱹᱭ ᱵᱤᱱ ᱜᱚᱝᱠᱮ ᱟᱵᱤᱱ ᱜᱮ᱾
ᱛᱚᱵᱮ ᱪᱟᱥᱵᱟᱥ ᱞᱮᱠᱟ ᱛᱚᱵᱮ ᱟᱯᱮᱥᱮᱫ ᱪᱮᱫᱞᱮᱠᱟ ᱱᱚᱝᱠᱟ ᱦᱩᱭᱩᱜᱼᱟ᱾ ᱦᱩᱲᱩ ᱪᱷᱟᱰᱟ ᱠᱟᱛᱮᱫ ᱦᱩᱲᱩ ᱢᱟ ᱮᱱᱛᱮ ᱜᱚᱴᱟ ᱜᱮ ᱦᱩᱭᱩᱜ ᱠᱟᱱᱟ ᱦᱮ ᱥᱮ ᱵᱟᱝ?
ᱦᱮᱸ ᱦᱮᱸ ᱟᱞᱮ ᱥᱮᱫ ᱪᱟᱥᱵᱟᱥ ᱢᱟ ᱱᱟᱢᱟᱞ ᱫᱤᱥᱚᱢ ᱛᱚ ᱥᱮ ᱱᱟᱭ ᱡᱚᱛᱚ ᱨᱚᱠᱚᱢ ᱪᱟᱥᱵᱟᱥ ᱦᱩᱭᱩᱜᱼᱟ ᱢᱟᱱᱮ ᱵᱟᱨᱚ ᱢᱟᱥ ᱜᱮ ᱪᱟᱥ ᱦᱩᱭᱩᱜᱼᱟ ᱞᱟᱹᱭ ᱜᱟᱱᱚᱜᱼᱟ᱾ ᱦᱮᱸ ᱥᱮ ᱥᱟᱨᱟ ᱵᱚᱪᱷᱚᱨ ᱜᱮ ᱢᱟᱱᱮ ᱚᱱᱟ ᱵᱟᱲᱜᱮ ᱫᱚ ᱛᱤᱥ ᱦᱚᱸ ᱢᱟᱱᱮ ᱵᱚᱪᱷᱚᱨ ᱨᱮ ᱢᱟᱱᱮ ᱢᱤᱫ ᱫᱷᱟᱣ ᱦᱚᱸ ᱚᱱᱟ ᱯᱷᱟᱸᱠᱟ ᱫᱚ ᱵᱟᱝ ᱛᱟᱦᱮᱱ ᱜᱮᱭᱟ᱾ ᱢᱟᱱᱮ ᱡᱟᱦᱟᱱᱟᱜ ᱵᱟᱝ ᱡᱟᱦᱟᱱᱟᱜ ᱫᱚ ᱮᱻ ᱛᱟᱦᱮᱱ ᱜᱮᱭᱟ᱾ ᱦᱮᱸ ᱪᱟᱥ ᱜᱮᱭᱟ ᱠᱚ ᱡᱮᱢᱚᱱ ᱟᱻᱟᱞᱩᱼᱼ ᱥᱤᱡᱚᱱ ᱨᱮ ᱟᱞᱩ ᱛᱟᱨᱯᱚᱨᱮ ᱦᱩᱲᱩ ᱦᱩᱲᱩ ᱥᱚᱢᱚᱭ ᱦᱩᱲᱩ᱾ ᱚᱱᱟ ᱛᱟᱭᱚᱢ ᱢᱟᱱᱮ ᱥᱟᱹᱨᱩ ᱠᱚᱦᱚᱸ ᱞᱟᱜᱟᱣᱟᱞᱮ᱾
ᱟᱪᱪᱷᱟ ᱟᱪᱪᱷᱟ᱾
ᱛᱚ ᱱᱟᱱᱟ ᱨᱚᱠᱚᱢ ᱪᱟᱥ ᱢᱟᱱᱮ ᱥᱚᱵᱡᱤ ᱨᱮᱱᱟᱜ ᱡᱩᱫᱤ ᱪᱟᱥ ᱵᱚᱱ ᱞᱟᱹᱭᱟ ᱛᱟᱦᱞᱮ ᱥᱚᱵᱡᱤ᱾ ᱟ ᱦᱚᱸ ᱪᱟᱥ ᱦᱩᱭᱩᱜ ᱜᱮᱭᱟ ᱢᱟᱱᱮ ᱮᱵᱟᱨ ᱡᱚᱛᱚ ᱦᱚᱲ ᱫᱚ ᱵᱟᱠᱚ ᱥᱚᱵᱡᱤ ᱠᱚ ᱪᱟᱥᱟ ᱦᱳᱭᱥᱮ᱾ ᱚᱱᱟ ᱦᱮᱸ ᱚᱱᱟ ᱢᱮᱱᱴᱮᱱᱮᱱᱥ ᱨᱮᱱᱟᱜ ᱢᱟᱱᱮ ᱡᱟᱦᱟᱸ ᱛᱤᱱᱟᱹᱜ ᱤᱭᱟᱹ ᱠᱷᱚᱨᱪᱟ ᱚᱱᱟ ᱞᱟᱹᱜᱤᱫ ᱦᱚᱥᱮ᱾
ᱮᱠᱟᱞ ᱮᱠᱟᱞ ᱦᱮᱸᱛᱚ ᱢᱟᱱᱮ ᱱᱚᱣᱟ ᱥᱚᱵᱡᱤ ᱠᱚ ᱪᱟᱥ ᱞᱟᱹᱜᱤᱫ ᱫᱚ ᱨᱚᱲ ᱠᱟᱹᱴᱤᱡ ᱜᱮᱫ ᱧᱚᱜᱚᱜ ᱠᱟᱱ ᱛᱟᱦᱮᱱᱟ᱾
ᱟᱪᱪᱷᱟ ᱟᱪᱪᱷᱟ ᱞᱟᱹᱭᱵᱤᱱ
ᱟᱫᱚᱧ ᱢᱮᱱᱮᱫ ᱛᱟᱦᱮᱱᱟ ᱵᱚᱞᱮ ᱥᱚᱵᱽᱡᱤ ᱠᱚ ᱪᱟᱥ ᱞᱟᱹᱜᱤᱫ ᱫᱚ ᱮᱱᱛᱮᱜ ᱱᱚᱣᱟ ᱮᱦᱚᱵ ᱨᱮ ᱱᱚᱝᱠᱟ ᱤᱱᱵᱷᱮᱥᱴᱢᱮᱱᱴ ᱠᱷᱚᱨᱪᱟ ᱫᱚ ᱜᱮᱭᱟ ᱥᱮ ᱵᱟᱝ? ᱢᱟᱱᱮ ᱱᱚᱣᱟ ᱤᱛᱟᱹ ᱠᱚ ᱠᱤᱨᱤᱧ ᱢᱮ ᱡᱟᱦᱟᱱᱟᱜ ᱜᱮ ᱱᱚᱣᱟ ᱵᱤᱥ᱾ ᱪᱟᱡᱟᱨ ᱠᱚ ᱞᱟᱜᱟᱣ ᱞᱟᱹᱜᱤᱫ, ᱟᱫᱚ ᱚᱱᱮ ᱚᱱᱟᱛᱮᱢ ᱢᱮᱱ ᱫᱟᱲᱮᱭᱟᱜᱼᱟ ᱟᱫᱚᱢ ᱠᱚᱫᱚ ᱠᱚ ᱵᱚᱛᱚᱨ ᱦᱚᱸᱠᱚ ᱵᱚᱛᱚᱨ ᱛᱚᱨ ᱧᱚᱜᱚᱜ ᱜᱮᱭᱟ ᱟᱨ ᱡᱚᱛᱚᱱ ᱦᱚᱸ ᱱᱚᱝᱠᱟ ᱢᱮᱱᱟᱜᱼᱟ ᱫᱤᱱᱢᱟᱱ ᱡᱚᱛᱚᱱ ᱦᱩᱭᱩᱜ ᱛᱟᱢᱟ ᱦᱟᱸᱜ ᱠᱷᱟᱡ᱾ ᱛᱷᱟᱣᱲᱤ ᱜᱮ ᱜᱟᱹᱭ ᱰᱟᱝᱨᱟ ᱠᱚᱠᱚ ᱡᱚᱢ ᱦᱚᱸ ᱠᱚ ᱡᱚᱢ ᱫᱟᱲᱮᱭᱟᱛᱟᱢᱟ ᱥᱮ ᱵᱟᱝ?
ᱦᱩᱸ᱾ ᱦᱩᱸ ᱦᱩᱸ᱾
ᱚᱱᱮ ᱚᱱᱟ ᱦᱚᱸ ᱠᱟᱱ ᱜᱮᱭᱟ᱾
ᱮᱵᱟᱨ ᱚᱱᱟ ᱢᱟᱱᱮ ᱠᱷᱟᱹᱞᱤ ᱪᱟᱥ ᱠᱟᱛᱮᱜ ᱟᱲᱟᱜ ᱢᱟᱱᱮ ᱡᱮᱢᱚᱱ ᱱᱚᱣᱟ ᱦᱩᱲᱩ ᱠᱚ ᱦᱮᱸ ᱢᱟᱱᱮ ᱩᱱᱟᱹᱜ ᱟ ᱢᱟ ᱢᱟᱱᱮ ᱩᱱᱟᱹᱜ ᱴᱟ ᱫᱚ ᱢᱟᱱᱮ ᱧᱮᱞ ᱵᱟᱝ ᱦᱩᱭᱩᱜᱼᱟ᱾ ᱦᱮᱸ ᱡᱮᱨᱚᱠᱚᱢ ᱢᱟᱱᱮ ᱥᱚᱵᱡᱤ ᱠᱚ ᱧᱮᱞᱟᱣ ᱦᱩᱭᱩᱜᱼᱟ᱾ ᱢᱟᱱᱮ ᱚᱱᱟ ᱪᱮᱛᱟᱱ ᱨᱮ ᱢᱟᱱᱮ ᱮᱠᱫᱚᱢ ᱞᱟᱜᱟᱣ ᱠᱚᱨᱟᱣ ᱦᱩᱭᱩᱜᱼᱟ ᱦᱮᱸ ᱥᱮ?
ᱮᱠᱟᱞ ᱮᱠᱟᱞ, ᱢᱟᱱᱮ ᱥᱚᱵᱽᱡᱤ ᱠᱚᱨᱮ ᱫᱚ ᱢᱟᱱᱮ ᱱᱚᱝᱠᱟ ᱵᱤᱥ ᱠᱚ ᱞᱟᱜᱟᱣ ᱦᱳᱭᱳᱜ ᱛᱟᱢᱟ ᱵᱟᱝᱠᱟᱱᱡ ᱠᱚ ᱛᱤᱡᱳᱭᱟ᱾ ᱥᱮᱻ ᱤᱱᱵᱷᱮᱥᱴᱢᱮᱱᱴ ᱮᱢ ᱞᱟᱜᱟᱣ ᱠᱟᱫᱟ ᱟᱨ ᱢᱚᱸᱡᱽ ᱛᱮ ᱵᱟᱝ ᱡᱟᱱᱟᱢ ᱞᱮᱱ ᱛᱟᱢ ᱠᱷᱟᱡ ᱡᱚ ᱵᱤᱞᱤ ᱵᱟᱝ ᱦᱩᱭ ᱞᱮᱱ ᱠᱷᱟᱡ᱾ ᱚᱱᱟ ᱦᱚᱸ ᱢᱤᱫᱴᱮᱱ ᱱᱩᱠᱥᱟᱱ ᱞᱮᱠᱟ ᱦᱩᱭ ᱫᱟᱲᱮᱭᱟᱜᱼᱟ, ᱚᱱᱟ ᱛᱮ ᱟᱹᱰᱤ ᱜᱮ ᱫᱷᱮᱭᱟᱱ ᱞᱟᱹᱠᱛᱤ ᱠᱟᱱᱟ ᱾ ᱟᱨ ᱱᱚᱣᱟ ᱦᱩᱲᱩ ᱠᱚᱨᱮ ᱢᱟ ᱪᱮᱫ ᱠᱷᱟᱹᱞᱤᱢ ᱨᱚᱦᱚᱭ ᱠᱮᱫᱟ ᱟᱨ ᱫᱟᱜ ᱯᱟᱴᱟᱣ ᱥᱮ ᱫᱟᱜ ᱛᱟᱦᱮᱱ ᱠᱷᱟᱡ ᱜᱮ ᱱᱟᱯᱟᱭ ᱜᱮ ᱦᱩᱭᱩᱜᱼᱟ᱾ ᱛᱟᱢ ᱜᱮ ᱦᱟᱸᱜ ᱟᱨ ᱟᱭᱢᱟ ᱦᱚᱲ ᱠᱚ ᱪᱟᱥ ᱵᱟᱥ ᱠᱟᱜ ᱛᱮ ᱢᱟᱱᱮ ᱱᱚᱝᱠᱟ ᱜᱟᱹᱭ ᱰᱟᱝᱨᱟ ᱨᱮᱱᱟᱜ ᱵᱚᱛᱚᱨ ᱾ ᱵᱚᱛᱚᱨ ᱵᱟᱝ ᱛᱟᱦᱮᱱᱟ ᱾
ᱦᱮᱸ ᱦᱮᱸ, ᱟᱨ ᱮᱠᱷᱚᱱ ᱢᱟ ᱦᱩᱲᱩ ᱠᱚ ᱢᱟᱱᱮ ᱵᱮᱥ ᱴᱷᱟᱦᱤᱡ ᱵᱮᱥ ᱥᱟᱺᱦᱤᱡ ᱢᱟᱱᱮ ᱚᱱᱟ ᱦᱩᱭ ᱞᱟᱹᱜᱤᱫ ᱡᱟᱦᱟᱸ ᱛᱤᱱᱟᱹᱜ ᱢᱟᱱᱮ ᱠᱮᱢᱤᱠᱮᱞ ᱞᱟᱹᱭ ᱜᱟᱱᱚᱜᱼᱟ ᱡᱳᱨᱟ ᱦᱮᱸᱥᱮ? ᱡᱚᱛᱚ ᱠᱚ ᱤᱭᱩᱡᱽ ᱮᱫ ᱜᱮᱭᱟ ᱢᱮᱠᱥᱤᱢᱟᱢ᱾
ᱮᱠᱟᱞ, ᱮᱠᱟᱞ ᱮᱠᱟᱞ ᱢᱟᱱᱮ ᱱᱮᱛᱟᱨ ᱫᱚ ᱡᱚᱛᱚ ᱦᱚᱲ ᱜᱮ ᱦᱟᱸᱜ ᱱᱚᱝᱠᱟ ᱠᱷᱟᱫᱽ ᱥᱮ ᱥᱟᱨ ᱠᱚ ᱫᱚ ᱠᱚ ᱵᱮᱵᱚᱦᱟᱨᱮᱫ ᱠᱟᱱ ᱜᱮᱭᱟ ᱵᱟᱝᱠᱷᱟᱡ ᱫᱚ ᱞᱟᱦᱟ ᱛᱮᱢᱟ ᱮᱠᱮᱱ ᱜᱩᱨᱤᱡ ᱾ ᱛᱮ ᱜᱮ ᱦᱩᱭᱩᱜ ᱠᱟᱱ ᱛᱟᱦᱮᱸᱱ ᱢᱮᱱ ᱠᱷᱟᱱ ᱱᱮᱛᱟᱨ ᱫᱚ ᱜᱩᱨᱤᱡ ᱢᱚᱛᱮ ᱛᱮ ᱫᱚ ᱮᱠᱟᱞ ᱜᱮ ᱵᱟᱝ ᱦᱩᱭᱩᱜᱼᱟ᱾
ᱮᱵᱟᱨ ᱜᱩᱨᱤᱡ ᱫᱚ ᱩᱱᱠᱩ ᱚᱱᱟ ᱫᱚ ᱢᱟᱱᱮ ᱥᱮᱨᱚᱠᱚᱢ ᱫᱚ ᱵᱟᱝ ᱧᱟᱢᱚᱜ ᱜᱮᱭᱟ ᱮᱠᱷᱚᱱ ᱫᱚ ᱾ ᱦᱳᱭ ᱥᱮ, ᱛᱚ ᱚᱱᱟ ᱠᱷᱟᱹᱛᱤᱨ ᱛᱤᱜᱤ ᱯᱟᱥᱮᱡ ᱚᱱᱟ ᱥᱟᱨ ᱠᱩᱵᱚᱱ ᱵᱮᱵᱚᱦᱟᱨᱮᱜᱼᱟ ᱡᱟᱦᱟᱸ ᱢᱮᱫ ᱴᱮᱡ ᱢᱟᱱᱮ ᱚᱱᱟ ᱪᱟᱥ ᱵᱟᱥ ᱨᱮ ᱯᱷᱚᱨᱴᱤᱞᱟᱭᱡᱟᱨ ᱡᱟᱦᱟᱸ ᱛᱤᱱᱟᱹᱜ ᱾ ᱚᱱᱟ ᱠᱩᱵᱚᱱ ᱵᱮᱵᱚᱦᱟᱨᱮᱫᱼᱟ ᱚᱱᱟ ᱜᱩᱨᱤᱡ ᱵᱟᱝ ᱧᱟᱢᱚᱜ ᱠᱷᱟᱹᱛᱤᱨ ᱛᱮ ᱜᱮ᱾
ᱮᱠᱟᱞ ᱮᱠᱟᱞ, ᱚᱱᱮ ᱚᱱᱟ ᱠᱟᱱ ᱜᱮᱭᱟ ᱦᱟᱸᱜ ᱟᱫᱚ ᱱᱚᱜᱼᱚᱭ ᱱᱚᱰᱮ ᱜᱮ ᱦᱟᱸᱜ ᱚᱠᱛᱚ ᱠᱚ ᱢᱟ ᱟᱭᱢᱟ ᱜᱮ ᱦᱩᱭᱱᱟ ᱾ ᱟᱨ ᱢᱩᱪᱟᱹᱫ ᱪᱟᱞᱟᱜ ᱠᱟᱱᱟ ᱦᱟᱸᱜ, ᱴᱷᱤᱠ ᱜᱮᱭᱟ ᱛᱚᱵᱮ ᱱᱮᱸᱰᱮ ᱜᱮᱞᱟᱝ ᱢᱩᱪᱟᱹᱫ ᱞᱮᱠᱷᱟᱡ ᱟᱹᱰᱤ ᱱᱟᱯᱟᱭ ᱦᱩᱭᱩᱜᱼᱟ᱾
ᱴᱷᱤᱠ ᱜᱮᱭᱟ,